ᱡᱚᱦᱟᱨ
ᱦᱮᱸ ᱡᱚᱦᱟᱨ ᱜᱮ ᱜᱚᱝᱠᱮ ᱛᱚ, ᱥᱟ ᱥᱟᱣᱩᱱᱰ ᱠᱚ ᱴᱷᱤᱠ ᱜᱮ ᱛᱚ ᱵᱤᱱ ᱟᱸᱡᱚᱢ ᱫᱟ ᱛᱚ?
ᱦᱮᱸ ᱱᱟᱯᱟᱭ ᱜᱮ ᱟᱸᱚᱢᱚᱜ ᱠᱟᱱᱟ ᱯᱚᱨᱤᱥᱠᱟᱨ ᱜᱮ᱾
ᱦᱮᱸ ᱟᱪᱪᱷᱟ ᱟᱪᱪᱷᱟ, ᱥᱟᱹᱜᱩᱱ ᱥᱮᱛᱟᱜ ᱜᱚᱝᱠᱮ ᱥᱟᱹᱜᱩᱱ ᱥᱮ
ᱦᱩᱸ ᱥᱟᱹᱜᱩᱱ ᱥᱮᱛᱟᱜ᱾
ᱟᱪᱪᱷᱟ ᱟᱪᱪᱷᱟ ᱛᱚ ᱟᱯ ᱦᱩᱛᱩᱢ ᱠᱚᱫᱚ ᱦᱩᱭ ᱵᱟᱲᱟᱭᱱᱟ ᱥᱮ ᱟᱣᱨᱤᱭᱟ?
ᱟᱸᱻ ᱦᱩᱛᱩᱢ ᱠᱚᱫᱚ ᱦᱩᱭ ᱠᱟᱱᱟ ᱵᱨᱟᱥ ᱠᱚ ᱦᱩᱭ ᱟᱠᱟᱱᱛᱮ ᱟᱫᱚ ᱛᱮᱦᱮᱧ ᱢᱟ ᱟᱵᱚᱣᱟᱜ ᱛᱤᱦᱤᱧ ᱥᱟᱱᱛᱟᱲ ᱠᱚᱣᱟᱜ ᱡᱟᱦᱟᱸ ᱦᱩᱞ ᱢᱟᱦᱟ ᱦᱩᱭᱩᱜ ᱠᱟᱱ ᱛᱟᱦᱮᱸᱫ ᱟᱫᱚ ᱟᱨ ᱱᱤᱡᱮ ᱢᱟ ᱦᱳᱥᱴᱮᱹᱞ ᱨᱮ ᱛᱟᱦᱮᱸ ᱦᱩᱭᱩᱜ ᱠᱟᱱᱟ ᱟᱫᱚ ᱦᱳᱥᱴᱮᱹᱞ ᱨᱮ ᱚᱱᱟ ᱦᱩᱞ ᱢᱟᱦᱟ ᱤᱫᱤ ᱠᱟᱛᱮᱜ ᱜᱮ ᱩᱱᱠᱩᱣᱟᱜ ᱩᱭᱦᱟᱹᱨ ᱞᱮᱠᱟᱛᱮ ᱠᱚᱨᱟᱣ ᱦᱩᱭᱱᱟ ᱦᱳᱥᱴᱮᱞ ᱛᱟᱞᱟᱛᱮ᱾
ᱟᱪᱪᱷᱟ ᱟᱪᱪᱷᱟ᱾ ᱟᱪᱪᱷᱟ ᱡᱩᱫᱤ ᱦᱩᱞ ᱢᱟᱦᱟ ᱤᱫᱤ ᱠᱟᱛᱮ ᱠᱤᱪᱷᱩ ᱵᱮᱱ ᱞᱟᱹᱭ ᱠᱮ ᱠᱷᱟᱱ ᱚᱠᱟᱮᱠᱟ ᱟᱨᱠᱤ ᱯᱮ ᱢᱟᱱᱟᱣ ᱠᱮᱜ-ᱟ ᱟᱨᱠᱤ?
ᱟᱸᱻ ᱦᱩᱞ ᱢᱟᱦᱟ ᱫᱚ ᱱᱤᱝᱠᱟᱹ ᱯᱳᱭᱞᱳ ᱫᱚᱞᱮ ᱮᱛᱚᱦᱚᱵ ᱞᱮᱜ-ᱟ ᱡᱮ ᱟᱸᱻ ᱛᱮᱦᱮᱧ ᱢᱟᱲᱟᱝ ᱫᱤᱱ ᱨᱮ ᱟᱸᱻ ᱠᱚᱢᱤᱴᱤ ᱠᱚᱞᱮ ᱫᱩᱲᱩᱵ ᱞᱮᱱᱟ ᱡᱟᱦᱟᱸ ᱦᱳᱥᱴᱮᱹᱞ ᱨᱮ ᱛᱟᱦᱮᱱᱟ ᱟᱫᱚ ᱚᱱᱟ ᱫᱩᱲᱩᱵ ᱛᱟᱭᱱᱚᱢ ᱟᱫᱚ ᱫᱟᱨᱟᱭ ᱢᱟ ᱫᱟᱱ ᱫᱤᱱ ᱠᱟᱱ ᱡᱮ ᱛᱤᱨᱤᱥᱮ ᱡᱩᱱ ᱢᱟ ᱛᱟᱦᱚᱞᱮ ᱜᱟᱯᱟ ᱠᱟᱱ ᱛᱟᱵᱚᱱᱟ᱾ ᱛᱟᱦᱞᱮ ᱦᱚᱜ ᱚᱱᱟ ᱛᱤᱨᱤᱥ ᱛᱤᱱ ᱫᱤᱱ ᱤᱫᱤ ᱠᱟ ᱠᱟᱛᱮᱜ ᱡᱮᱦᱮᱛᱩ ᱟᱵᱚᱣᱟᱜ ᱦᱳᱥᱴᱮᱹᱞ ᱧᱩᱛᱩᱢ ᱦᱚᱸ ᱵᱤᱨ ᱥᱤᱫᱩ ᱠᱟᱹᱱᱩ ᱱᱚᱝᱠᱟ ᱧᱩᱛᱩᱢ ᱛᱮ ᱢᱮᱱᱟᱜ ᱟᱠᱟᱫᱟ᱾ ᱛᱟᱦᱚᱞᱮ ᱟᱵᱚ ᱫᱚ ᱮᱠᱟᱞᱛᱮ ᱞᱟᱹᱠᱛᱤ ᱢᱟᱱᱟᱣ ᱞᱟᱹᱠᱛᱤᱜ ᱠᱟᱱ ᱛᱟᱵᱚᱱᱟ᱾ ᱟᱫᱚ ᱚᱱᱟᱛᱮ ᱥᱟᱱᱟᱢ ᱠᱚᱜᱮᱞᱮ ᱛᱟᱦᱮᱸ ᱠᱟᱱᱟᱱᱟ ᱪᱷᱟᱹᱛᱤᱠ ᱡᱟᱹᱛᱤ ᱠᱚ ᱥᱟᱶᱛᱮ ᱟᱵᱚ ᱠᱚ ᱟᱫᱚ ᱱᱚᱝᱠᱟ ᱠᱟ ᱠᱟᱛᱮᱫ ᱡᱷᱚᱛᱚ ᱴᱷᱟᱲᱚ ᱜᱚᱴᱟ ᱠᱟᱛᱮ ᱟᱫᱚ ᱛᱮ ᱤᱱ ᱟᱵᱚ ᱱᱚᱣᱟ ᱦᱩᱞ ᱢᱟᱦᱟ ᱫᱚ ᱯᱳᱭᱞᱳ ᱫᱚ ᱨᱤᱞᱤ ᱛᱟᱞᱟᱝ ᱛᱮᱵᱚ ᱮᱛᱚᱦᱚᱵᱚ ᱛᱮᱦᱮᱧᱟᱜ ᱫᱤᱱ ᱫᱚ ᱛᱮᱦᱤᱱᱟᱹᱜ ᱫᱤᱱ ᱵᱚᱱ ᱥᱟᱨ ᱥᱟᱹᱜᱩᱱ ᱟ ᱟᱫᱚ ᱚᱱᱠᱟ ᱛᱟᱞᱟᱛᱮ ᱥᱮᱛᱟᱜ ᱠᱷᱚᱱ ᱮᱦᱚᱵ ᱠᱟᱛᱮᱫ ᱛᱮᱫ ᱢᱮᱱᱟᱜ-ᱟ ᱟᱫᱚ ᱡᱟᱦᱟᱸᱭ ᱠᱚ ᱢᱮᱱᱟᱜ ᱠᱚᱛᱟᱞᱮᱭᱟ ᱤᱭᱩᱱᱤᱵᱷᱟᱨᱥᱤᱴᱤ ᱥᱮᱫ ᱨᱮᱱ ᱟᱨ ᱨᱮᱡᱤᱥᱴᱟᱨ ᱥᱮᱨ ᱛᱟᱨᱯᱚᱨ ᱰᱤ ᱮᱥ ᱰᱩ ᱥᱮᱨ ᱥᱩᱯᱟᱨᱴᱮᱱᱰᱮᱱᱴ ᱚᱟᱨᱰᱮᱱᱥᱟᱨ ᱥᱟᱱᱟᱢ ᱠᱚᱜᱮ ᱢᱤᱫᱮᱱ ᱴᱷᱮᱱ ᱡᱟᱣᱨᱟ ᱠᱟᱛᱮᱫ ᱜᱮᱞᱮ ᱮᱛᱚᱦᱚᱵ ᱠᱮᱫᱟ ᱥᱟᱱᱟᱢ ᱯᱟᱹᱴᱷᱩᱣᱟᱹ ᱠᱟᱛᱮᱫ ᱟᱫᱚ ᱱᱤᱝᱠᱟᱹ ᱠᱟᱛᱮᱫ ᱩᱱᱠᱩ ᱩᱭᱦᱟᱹᱨ ᱤᱫᱤ ᱠᱟᱛᱮᱫ ᱢᱤᱫ ᱵᱟᱨ ᱠᱟᱛᱷᱟ ᱞᱟᱹᱭ ᱛᱟᱞᱟᱛᱮ ᱚᱱᱚᱲᱦᱮ ᱞᱟᱹᱭ ᱛᱟᱞᱟᱛᱮ ᱛᱟᱯᱚᱨ ᱥᱮᱨᱮᱧ ᱛᱟᱞᱟᱛᱮ ᱱ
ᱦᱩᱸ ᱦᱩᱸ
ᱢᱩᱪᱟᱫ ᱦᱩᱸ
ᱟᱪᱪᱷᱟ ᱟᱪᱪᱷᱟ ᱛᱚ ᱟᱯᱮ ᱥᱮᱫ ᱫᱚ ᱦᱩᱞ ᱢᱟᱦᱟ ᱫᱚ ᱥᱮᱛᱟᱜ ᱨᱮᱜᱮᱠᱚ ᱢᱟᱱᱟᱣ ᱜᱮᱭᱟ ᱵᱟᱝ-ᱟ?
ᱦᱮᱸ ᱟᱫᱚ ᱡᱮᱦᱮᱛᱩ ᱟᱞᱮ ᱢᱟ ᱱᱤᱛᱚᱜ ᱫᱚ ᱠᱮᱢᱯᱟᱥ ᱨᱮ ᱢᱮᱱᱟᱜ ᱟᱠᱟᱫᱮᱭᱟ ᱡᱮᱦᱩ ᱦᱳᱥᱴᱮᱞ ᱠᱟᱱᱟ ᱟᱫᱚ ᱱᱚᱣᱟ ᱦᱳᱥᱴᱮᱞ ᱨᱮᱫᱚ ᱱᱤᱝᱠᱟᱹ ᱠᱟᱱᱟ ᱡᱮᱦᱮᱛᱩ ᱱᱚᱝᱠᱟ ᱦᱩᱭᱩᱜ ᱦᱩᱭᱩᱜ ᱠᱟᱱᱟ ᱛᱟᱦᱚᱞᱮ ᱟᱫᱚ ᱱᱤᱛᱚᱜ ᱮᱜᱟᱨᱚᱴᱟ ᱨᱮ ᱢᱮᱱᱟᱜ ᱟᱠᱟᱫᱟ ᱡᱮ ᱠᱮᱢᱯᱟᱥ ᱛᱟᱞᱟ ᱨᱮᱫᱚ ᱟᱨ ᱦᱳᱥᱴᱮᱞ ᱨᱮ ᱟᱞᱮ ᱥᱮᱛᱟᱜ ᱠᱷᱚᱱ ᱞᱮᱮ ᱠᱚᱨᱟᱣ ᱠᱮᱫᱮᱜ-ᱟ ᱱᱚᱣᱟ ᱫᱚᱥᱴᱟ ᱦᱟᱹᱵᱤᱡ ᱛᱮ ᱟᱫᱚ ᱚᱱᱟᱛᱮ ᱥᱮᱛᱟᱜ ᱜᱮ ᱠᱚᱨᱟᱣ ᱦᱩᱭᱱᱟ᱾
ᱟᱪᱪᱷᱟ ᱛᱚ ᱟᱞᱮ ᱟᱹᱞᱤᱧ ᱥᱮᱱᱟᱜ ᱫᱚ ᱟᱹᱞᱤᱧ ᱦᱚᱸ ᱦᱟᱸᱜ ᱵᱟᱭᱨᱮ ᱨᱮ ᱢᱮᱱᱟᱜ ᱞᱤᱧᱟᱹ ᱛᱚ ᱛᱚ ᱟᱞᱮ ᱟᱹᱞᱤᱧ ᱟᱞᱮ ᱟᱛᱳ ᱥᱮᱱᱟᱜ ᱞᱤᱧ ᱞᱟᱹᱭ ᱟᱵᱤᱱ ᱠᱟᱱᱟ ᱚᱠᱟᱞᱮᱠᱟ ᱦᱩᱭᱩᱜ-ᱟ ᱦᱮᱸ ᱥᱮ
ᱦᱳᱭ
ᱢᱳᱴᱟᱢᱩᱴᱤ ᱟᱞᱮ ᱥᱮᱫ ᱫᱚ ᱦᱟᱸᱜ ᱱᱤᱭᱟᱹ ᱡᱩᱫᱤ ᱱᱤᱭᱟᱹ ᱵᱚᱪᱷᱚᱨ ᱠᱚ ᱢᱟᱱᱟ ᱠᱷᱟᱱ ᱯᱮ ᱵᱚᱪᱷᱚᱨ ᱜᱟᱱ ᱦᱩᱭᱩᱜ ᱠᱟᱱᱟ ᱛᱚ ᱡᱮ ᱦᱤᱞᱳᱜ ᱡᱮ ᱯᱮ ᱵᱚᱪᱷᱚᱨ ᱞᱟᱦᱟ ᱠᱷᱚᱱᱟᱜ ᱥᱤᱫᱩ ᱠᱟᱹᱱᱩ ᱢᱩᱨᱛᱤ ᱵᱟᱹᱭᱥᱟᱹᱠᱷ ᱛᱟᱭᱚᱢ ᱠᱷᱚᱱᱟᱜ ᱦᱟᱸᱜ ᱟᱞᱮ ᱥᱮᱫ ᱫᱚ ᱵᱚᱸᱜᱟ ᱵᱩᱨᱩ ᱥᱮ ᱩᱱᱠᱤᱱ ᱢᱟᱱᱟᱣ ᱟᱨᱠᱤ ᱮᱛᱚᱦᱚᱵᱚᱜ ᱠᱟᱱᱟ ᱟᱨᱠᱤ ᱛᱚ ᱱᱚᱝᱠᱟ ᱟᱞᱮ ᱥᱮᱫ ᱫᱚ ᱦᱩᱭᱩᱜ-ᱟ᱾ ᱥᱮᱛᱟᱜ ᱢᱟᱱᱮ ᱱᱟᱭᱠᱮ ᱛᱩᱯᱩ ᱯᱷᱟᱨᱪᱟ ᱠᱟᱛᱮᱜ ᱦᱟᱴᱟᱜ ᱱᱟᱣᱟ ᱦᱟᱴᱟᱜ ᱱᱟᱭᱠᱮ ᱟᱨᱠᱤ ᱚᱱᱟ ᱥᱟᱶᱛᱮ ᱡᱟᱦᱟᱸ ᱥᱤᱱᱸᱫᱩᱨ ᱠᱚ ᱛᱟᱦᱮᱱᱟ ᱥᱟᱶᱛᱮ ᱵᱟᱱᱟᱨ ᱠᱩᱲᱤ ᱜᱤᱫᱽᱨᱟᱹ ᱠᱤᱱ ᱛᱟᱦᱮᱱᱟ ᱰᱟᱝᱣᱟᱹ ᱠᱩᱲᱤ ᱜᱤᱫᱽᱨᱟᱹ ᱩᱱᱠᱤᱱ ᱦᱚᱸ ᱛᱩᱯᱩ ᱥᱟᱯᱷᱟ ᱛᱮ ᱱᱟᱛᱮ ᱥᱟᱱᱟᱢ ᱟᱛᱳ ᱨᱮᱱ ᱜᱟᱢᱞᱟ ᱵᱟᱵᱟ ᱥᱮ ᱥᱟᱶᱛᱮ ᱠᱩᱲᱤ ᱦᱚᱯᱚᱱ ᱠᱚ ᱛᱩᱯᱩ ᱯᱷᱟᱨᱪᱟ ᱠᱟᱛᱮ ᱱᱟᱭᱠᱮ ᱚᱲᱟᱜ ᱠᱚ ᱪᱟᱞᱟᱜ-ᱟ ᱥᱟᱶᱛᱮ ᱚᱸᱰᱮ ᱠᱷᱚᱱᱟᱜ ᱠᱚ ᱩᱰᱩᱝ ᱟᱹᱜᱩᱭᱟ ᱩᱰᱩᱝ ᱠᱟᱛᱮ ᱛᱩᱢᱫᱟᱜ ᱴᱟᱢᱟᱠ ᱟᱛᱮ ᱦᱟᱱᱟ ᱢᱟᱱᱮ ᱩᱫ ᱢᱟᱱᱮ ᱜᱚᱴᱟ ᱠᱩᱞᱦᱤ ᱠᱚ ᱫᱟᱬᱟᱭᱟ ᱟᱨᱠᱤ ᱡᱟᱦᱟᱸ ᱛᱤᱱᱟᱹᱜ ᱢᱟᱨᱟᱝ ᱮᱨᱤᱭᱟ ᱢᱮᱱᱟᱜ ᱛᱟᱞᱮᱭᱟ ᱟᱨᱠᱤ ᱟᱞᱮᱭᱟ ᱦᱮᱸ ᱥᱮ
ᱦᱳᱭ
ᱟᱪᱪᱷᱟ ᱠᱟ ᱫᱟᱬᱟ ᱦᱳᱞᱳ ᱠᱟᱛᱮᱜ ᱞᱟᱥᱴᱮ ᱨᱮᱫᱚ ᱟᱫᱚ ᱚᱱᱟᱦᱟᱜ ᱥᱤᱱᱫᱩ ᱠᱟᱹᱱᱩ ᱡᱟᱦᱟᱸ ᱴᱷᱮᱱ ᱢᱩᱨᱛᱤ ᱵᱟᱹᱭᱥᱟᱹᱣ ᱟᱠᱟᱱᱟ ᱚᱸᱰᱮ ᱦᱟᱸᱜ ᱵᱚᱸᱜᱟ ᱦᱟᱸᱜ ᱮᱰᱮ ᱭᱟ ᱥᱟᱱᱟᱢ ᱥᱤᱱᱫᱩᱨ ᱠᱚᱥᱮ ᱢᱮᱛᱷᱤ ᱫᱟᱱᱟ ᱠᱚ ᱥᱟᱸᱣᱛᱮ ᱡᱟᱦᱟᱸ ᱛᱤᱱᱟᱹᱜ ᱯᱷᱚᱞ ᱯᱟᱠᱚᱲ ᱯᱨᱚᱥᱟᱫ ᱠᱚ ᱛᱟᱦᱮᱱᱟ, ᱚᱸᱰᱮ ᱦᱟᱸᱜ ᱠᱚ ᱟᱬᱜᱚᱭᱟ ᱟᱨᱠᱤ ᱥᱟᱛᱮᱜ ᱡᱟᱦᱟᱸᱭ ᱩᱱᱤ ᱵᱟᱨᱭᱟ ᱠᱩᱲᱤ ᱜᱤᱫᱽᱨᱟᱹ ᱠᱤᱱ ᱛᱟᱦᱮᱱᱟ ᱩᱱᱠᱩᱤᱱ ᱫᱚ ᱦᱟᱸᱜ ᱡᱟᱦᱟᱸ ᱥᱟᱹᱜᱩᱱ ᱴᱷᱤᱞᱤ, ᱚᱱᱟ ᱦᱟᱸᱜ ᱠᱤᱱ ᱟᱹᱜᱩᱭᱟ ᱟᱨᱠᱤ ᱫᱤᱯᱤᱞ ᱠᱟᱛᱮᱫ᱾ ᱛᱟᱨᱯᱚᱨᱮ ᱚᱱᱠᱟ ᱠᱟᱛᱮᱫ ᱵᱚᱸᱜᱟ ᱵᱩᱨᱩ ᱮᱛᱚᱦᱚᱵᱚᱜᱼᱟ᱾ ᱟᱹᱠᱤᱱ ᱧᱩᱛᱩᱢ ᱛᱮ, ᱥᱟᱶᱛᱮ ᱡᱟᱦᱟᱸ ᱡᱩᱫᱤ ᱦᱭᱛᱳ ᱟᱹᱠᱤᱱ ᱴᱷᱮᱱ ᱫᱚᱦᱚ ᱠᱟᱛᱮᱜᱽ ᱡᱟᱦᱟᱱᱟᱜ ᱜᱮᱠᱤᱱ ᱡᱟᱦᱟᱱᱟᱜ ᱜᱮᱠᱚ ᱢᱟᱱᱚᱛ ᱫᱟᱲᱮᱭᱟᱜᱼᱟ᱾ ᱠᱤᱪᱷᱩ ᱦᱚᱲ ᱚᱱᱠᱟ ᱢᱮᱱᱟᱜ ᱠᱚᱣᱟ, ᱢᱟᱱᱚᱛᱟᱠᱚ ᱡᱮ ᱤᱧ ᱫᱚ ᱱᱩᱭ ᱯᱩᱞᱤᱥ ᱚᱯᱷᱤᱥᱟᱨᱤᱧ ᱵᱮᱱᱟᱣ ᱞᱮᱱᱠᱷᱟᱱ ᱢᱚᱱᱮ ᱢᱚᱱᱮ ᱛᱮᱠᱚ ᱢᱟᱱᱚᱛᱚᱜ ᱜᱮᱭᱟ ᱥᱮ ᱡᱮ ᱱᱚᱣᱟ ᱤᱧ ᱫᱚ ᱟᱹᱵᱤᱱ ᱫᱚ ᱱᱚᱣᱟ ᱵᱟᱦᱟᱧ ᱯᱚᱨᱮᱨ ᱥᱮᱨᱢᱟ ᱡᱩᱫᱤ ᱱᱤᱭᱟᱹ ᱵᱚᱪᱷᱚᱨᱤᱧ ᱧᱟᱢᱟ ᱫᱚ ᱯᱚᱨᱮᱨ ᱥᱮᱨᱢᱟ ᱵᱟᱦᱟ ᱢᱟᱞᱟ ᱟᱨᱟᱣ ᱠᱟᱛᱮᱜᱽ ᱟᱨᱟᱨᱟᱣ ᱟᱵᱤᱱᱟ ᱟᱨᱠᱤ, ᱚᱱᱠᱟ ᱚᱱᱠᱟ ᱠᱤᱪᱷᱩ ᱦᱚᱲ ᱢᱮᱱᱟᱜ ᱠᱚᱣᱟ ᱠᱚ ᱚᱱᱠᱟ ᱠᱟᱛᱮᱜ ᱠᱤᱪᱷᱩ ᱠᱚ ᱯᱩᱡᱟᱹᱭᱟ ᱟᱨᱠᱤ ᱚᱱᱟ ᱯᱩᱡᱟᱹ ᱢᱟᱱᱮ ᱵᱚᱸᱜᱟ ᱵᱩᱨᱩᱭᱟᱠᱚ, ᱢᱟᱱᱮ ᱡᱟᱦᱟᱸ ᱛᱷᱟᱹᱨᱤ ᱛᱮ ᱠᱩᱲᱤ ᱦᱚᱯᱚᱱ ᱠᱚ ᱟᱹᱜᱩᱭ ᱜᱮᱭᱟ ᱠᱩᱲᱤ ᱦᱚᱯᱚᱱ ᱛᱷᱟᱹᱨᱤ ᱛᱮ ᱯᱨᱚᱥᱟᱛ ᱠᱚ ᱠᱚ ᱟᱹᱜᱩᱭᱟ ᱛᱚ ᱚᱱᱟ ᱧᱩᱛᱩᱢ ᱛᱮ ᱵᱟᱝᱠᱷᱟᱱ ᱟᱨᱦᱚᱸ ᱟᱭᱢᱟ ᱞᱮᱠᱟᱱ ᱧᱩᱛᱩᱢ ᱛᱮ ᱟᱨᱠᱤ ᱚᱸᱰᱮ ᱠᱚ ᱵᱚᱸᱜᱟᱭᱟ ᱟᱨᱠᱤ ᱟᱞᱮ ᱟᱹᱛᱩ ᱠᱚᱨᱮᱱ ᱜᱮ ᱟᱨᱠᱤ ᱥᱟᱶᱛᱮ ᱩᱱᱠᱤᱱ ᱦᱚᱸᱠᱚ ᱩᱱᱠᱤᱱ ᱦᱚᱸ ᱢᱟᱱᱟᱣ ᱠᱤᱱᱟ ᱟᱨᱠᱤᱼ, ᱟᱞᱮ ᱥᱮᱫ ᱫᱚ ᱱᱚᱜᱼᱚ ᱱᱚᱝᱠᱟ ᱟᱨᱠᱤ᱾ ᱢᱚᱴᱟᱢᱩᱴᱤ ᱟᱞᱮ ᱥᱮᱫ ᱫᱚᱠᱚ ᱩᱰᱩᱝᱜᱼᱟ ᱫᱚᱥᱴᱟ ᱫᱚᱥᱴᱟ ᱦᱮᱸ ᱫᱚᱥᱴᱟ ᱚᱝᱠᱟ ᱵᱚᱸᱜᱟ ᱵᱩᱨᱩ ᱦᱩᱭ ᱞᱮᱱᱠᱷᱟᱱ ᱜᱮ ᱟᱫᱚ ᱱᱟᱭᱠᱮ ᱫᱚ ᱚᱲᱟᱜ ᱛᱮ ᱟᱨᱚ ᱛᱩᱢᱫᱟᱜ ᱴᱟᱢᱟ ᱟᱛᱮ ᱟᱫᱚ ᱚᱱᱠᱟ ᱨᱩ ᱨᱩ ᱛᱮᱜᱮ ᱠᱚ ᱟᱹᱜᱩ ᱥᱮᱴᱮᱨ ᱦᱚᱴᱚ ᱠᱟᱭᱟ᱾ ᱚᱝᱠᱟ ᱜᱮ ᱢᱩᱪᱟᱹᱫᱚᱜ ᱛᱟᱞᱮᱭᱟ ᱟᱞᱮ ᱥᱮᱱᱟᱜ ᱫᱚ ᱟᱨᱠᱤ᱾ ᱛ ᱟᱯᱮ ᱥᱮᱱᱟᱜ ᱫᱚ ᱜᱚᱢᱠᱮ ᱚᱠᱟᱞᱮᱠᱟ? ᱠᱟᱹᱡᱽ ᱵᱮᱤᱱ ᱞᱟᱹᱭ-ᱟ ᱠᱷᱟᱱ ᱵᱷᱟᱹᱜᱤ ᱠᱚᱜᱼᱟ?
ᱸ ᱦᱮᱸ ᱦᱮᱸᱤᱭᱟ ᱛᱮ ᱡᱟᱸᱦᱟ ᱞᱮᱠᱟ ᱟᱛᱩ ᱠᱚᱨᱮᱜ ᱦᱩᱭ ᱟᱠᱟᱱ ᱛᱟᱞᱮᱭᱟ ᱡᱮ ᱮᱸ ᱡᱟᱦᱟᱸ ᱞᱮᱠᱟ ᱞᱟᱹᱭ ᱨᱩᱣᱟᱹᱲ ᱠᱮᱫ ᱠᱮᱭᱟ ᱡᱮ ᱡᱚᱫᱤ ᱫᱚᱦᱲᱟ ᱛᱤᱧ ᱞᱟᱹᱭ ᱨᱩᱣᱟᱹᱲᱟ ᱥᱮᱛᱟᱜ ᱨᱮ ᱡᱟᱦᱟᱸ ᱠᱮᱞᱟᱵᱽ ᱠᱷᱚᱱ ᱵᱟ ᱟᱛᱳ ᱛᱟᱞᱟ ᱠᱷᱚᱱ ᱡᱚᱠᱷᱚᱱ ᱦᱩᱭᱩᱜᱼᱟ ᱟᱫᱚ ᱚᱱᱟ ᱢᱟᱲᱟᱝ ᱨᱮ ᱟᱞᱮ ᱯᱳᱭᱞᱳ ᱞᱮ ᱴᱷᱤᱠᱟ, ᱡᱮ ᱚᱠᱚᱭ ᱫᱚ ᱱᱚᱣᱟᱭ ᱵᱚᱸᱜᱟ ᱵᱩᱨᱩᱭ ᱛᱟᱵᱚᱱᱟ ᱦᱮᱸ ᱥᱮ
ᱦᱮᱸ ᱦᱮᱸ
ᱟᱫᱚ ᱱᱚᱣᱟ ᱵᱚᱸᱜᱟ ᱵᱩᱨᱩ ᱞᱟᱹᱜᱤᱫ ᱛᱮ ᱯᱟᱹᱭᱞᱟᱹ ᱢᱟ ᱛᱟᱦᱚᱞᱮ ᱢᱤᱫᱴᱟᱝ ᱱᱤᱨᱫᱤᱥᱴᱚ ᱢᱤᱫᱴᱟᱝ ᱦᱚᱲᱮ ᱯᱩᱡᱟᱹᱭᱟ ᱞᱟᱦᱟ ᱠᱷᱚᱱ ᱜᱮᱞᱮ ᱴᱷᱤᱠ ᱫᱚᱦᱚ ᱠᱟᱭᱟ᱾ ᱟᱨ ᱱᱚᱣᱟ ᱫᱤᱱ ᱛᱮᱫᱚ ᱱᱩᱭ ᱢᱟᱹᱱᱢᱤᱴᱟ ᱟᱵᱚᱭ ᱵᱚᱸᱜᱟ ᱵᱩᱨᱩᱭ ᱛᱟᱵᱚᱱᱟ ᱟᱫᱚ ᱚᱱᱟ ᱵᱚᱸᱜᱟ ᱵᱩᱨᱩ ᱞᱟᱹᱜᱤᱫ ᱟᱫᱚ ᱚᱱᱟ ᱵᱚᱸᱜᱟ ᱵᱩᱨᱩ ᱞᱟᱹᱜᱤᱫ ᱛᱮ ᱠᱷᱚᱱᱟᱜ ᱡᱮ ᱱᱤᱨᱟᱢᱤᱥ ᱛᱟᱦᱟ ᱥᱮ ᱩᱯᱟᱹᱥ ᱛᱟᱦᱟ ᱦᱩᱭᱩᱜ ᱛᱟᱭᱟ᱾ ᱚᱱᱟ ᱠᱚ ᱯᱳᱭᱞᱳ ᱞᱟᱹᱭ ᱜᱚᱴᱟ ᱦᱩᱭᱱᱟᱮ᱾
ᱟᱫᱚ ᱚᱱᱟ ᱞᱟᱹᱭ ᱜᱚᱴᱟ ᱛᱟᱭᱱᱚᱢ ᱡᱟᱦᱟᱸᱭ ᱥᱟᱹᱜᱩᱱ ᱴᱷᱤᱞᱤ ᱫᱤᱯᱤᱞᱟ
ᱦᱮᱸ
ᱟᱫᱚ ᱩᱱᱤ ᱥᱟᱹᱜᱩᱱ ᱴᱷᱤᱞᱤ ᱫᱤᱯᱤᱞᱤ ᱡᱟᱦᱟᱸᱭ ᱠᱩᱲᱤ ᱜᱤᱫᱽᱨᱟᱹ ᱵᱟ ᱠᱚᱲᱟ ᱜᱤᱫᱽᱨᱟᱹ ᱰᱟᱹᱜᱩᱭᱣ ᱚᱱᱟ ᱦᱚᱸ ᱟᱫᱚ ᱩᱱᱤ ᱫᱚ ᱩᱱᱤ ᱱᱟᱭᱠᱮ ᱦᱟᱲᱟᱢ ᱞᱮᱠᱟᱜ ᱜᱮ ᱟᱸ ᱞᱟᱹᱭ ᱦᱩᱭᱩᱜᱼᱟ ᱡᱮ ᱟᱢ ᱫᱚ ᱡᱮᱦᱮᱛᱩ ᱥᱟᱹᱜᱩᱱ ᱴᱷᱤᱞᱹ ᱫᱤᱯᱤᱞ ᱫᱚ ᱚᱱᱟ ᱥᱟᱹᱜᱩᱱ ᱴᱷᱤᱞᱤ ᱫᱤᱯᱤᱞ ᱞᱟᱹᱜᱤᱫ ᱛᱮ ᱡᱟᱦᱟᱸ ᱩᱯᱟᱹᱥ ᱞᱟᱜ ᱦᱮᱸ ᱩᱯᱟᱹᱥ ᱞᱟᱜᱟᱜ ᱛᱟᱵᱚᱱᱟ ᱟᱢ ᱫᱚ ᱛᱮᱦᱮᱧ ᱦᱟᱹᱵᱤᱡ ᱛᱮᱫᱚ ᱩᱯᱟᱹᱥ ᱞᱟᱹᱠᱛᱤ ᱟᱢᱟ
ᱦᱮᱸ ᱦᱮᱸ
ᱱᱚᱝᱠᱟ
ᱦᱩᱸ
ᱛᱟᱨᱯᱚᱨᱮ ᱫᱚ ᱡᱟᱦᱟᱸ ᱥᱟᱢᱟᱱ ᱠᱚ ᱟᱹᱜᱩ ᱞᱟ. ᱦ ᱭᱟ.... ᱦᱚᱭᱦᱟ ᱠᱚ ᱫᱚ ᱵᱚᱸᱜᱟ ᱥᱟᱯᱟᱵ
ᱦᱩᱸ
ᱡᱮᱢᱚᱱ ᱟᱵᱚ ᱥᱤᱫᱩ ᱠᱟᱹᱱᱩ ᱵᱤᱨᱥᱟ. ᱛᱟᱠᱚᱣᱟᱜ ᱡᱟᱦᱟᱸ ᱟᱸ ᱛᱟ. ᱲᱩᱣᱟᱞᱤ ᱛᱟᱯᱚᱨ ᱟᱸᱜ-ᱥᱟᱨ ᱠᱟᱹᱯᱤ ᱵᱟᱴᱩᱞ ᱦᱚᱸᱜ ᱱᱚᱝᱠᱟ ᱡᱟᱦᱟᱸ ᱠᱚ ᱢᱮᱱᱟᱜ ᱟᱠᱟᱫᱟ ᱠᱚ ᱥᱟᱱᱟᱢᱟᱜ ᱜᱮ ᱟᱹᱨᱩᱵ ᱥᱟᱜ ᱱᱟᱭᱠᱮ ᱡᱟᱦᱮᱨ ᱛᱮ ᱫᱚᱦᱚ ᱠᱟᱛᱮᱫ ᱥᱟᱶᱛᱟ ᱛᱟᱞᱟ ᱨᱮ ᱥᱟᱢᱟᱝ ᱠᱟᱛᱮᱱ ᱢᱤᱫᱴᱟᱝ ᱟᱸ... ᱩᱱᱠᱩ ᱧᱩᱛᱩᱢ ᱛᱮ ᱟᱱᱮ ᱵᱟ ᱩᱱᱠᱩ ᱟᱬᱜᱩ ᱞᱟᱹᱜᱤᱫ ᱛᱮ ᱱᱚᱸᱰᱮ ᱦᱮᱡ ᱞᱟᱹᱜᱤᱫ ᱛᱮ ᱡᱟᱦᱟᱸ ᱨᱚᱲ ᱠᱚ ᱦᱩᱭᱩᱜᱼᱟ ᱚᱱᱠᱟ ᱛᱟᱞᱟ... ᱛᱮ ᱱᱚᱶᱟ ᱟᱵᱚᱣᱟᱜ ᱫᱷᱩᱲᱤ ᱫᱷᱟᱹᱨᱛᱤ ᱨᱮ ᱟᱬᱜᱚ ᱦᱩᱭᱩᱜ ᱛᱮ ᱟᱫᱚ ᱚᱱᱟ ᱦᱳᱭ ᱟᱫᱚ ᱚᱱᱟ ᱟᱬᱜᱚ ᱛᱟᱭᱱᱚᱢ ᱟᱫᱚ ᱟᱠᱚ ᱠᱚ ᱧᱮᱞ ᱥᱟᱢᱴᱟᱣ ᱛᱟᱠᱚᱣᱟ ᱡᱟᱦᱟᱸ ᱠᱚ ᱚ ᱪᱮᱫ ᱞᱮᱠᱟᱛᱮ ᱟᱵᱚ ᱵᱚ ᱥᱟᱯᱲᱟᱣ ᱟᱠᱟᱫᱟ ᱚᱱᱟᱠᱚ ᱥᱟᱱᱟᱢ ᱠᱚ ᱧᱮᱞ ᱴᱷᱤᱠᱟᱹᱣ ᱛᱟᱠᱚᱣᱟ ᱱᱚᱶᱟ ᱱᱟᱸᱯᱟᱭ ᱠᱟᱹᱢᱤ ᱴᱷᱤᱠ ᱜᱮᱭᱟ ᱥᱮ ᱵᱟᱝ-ᱟ ᱡᱩᱫᱤ ᱡᱟᱦᱟᱸ ᱨᱚᱠᱚᱢ ᱡᱩᱫᱤ ᱵᱟᱹᱲᱤᱡ ᱛᱟᱦᱮᱱ ᱠᱷᱟᱱ ᱫᱚ ᱟᱫᱚ ᱚᱱᱟ ᱫᱚ ᱠᱚ ᱞᱟᱹᱭ ᱵᱩᱴᱟᱹᱣᱟ ᱟᱵᱚ ᱠᱟᱬᱟ ᱢᱟᱹᱱᱢᱤ ᱥᱟᱢᱟᱝ ᱠᱚᱴᱷᱮᱱ
ᱟᱪᱪᱷᱟ
ᱟᱫᱚ ᱦᱚᱸᱜᱼᱱᱚᱶᱟ ᱠᱚ ᱡᱟᱦᱟᱸ ᱴᱩᱴᱤ ᱥᱮ ᱵᱟᱹᱲᱤᱡ ᱠᱚ ᱛᱟᱦᱮᱱ ᱠᱟᱱᱟ ᱚᱱᱟᱠᱟ ᱫᱚ ᱟᱵᱚ ᱧᱮᱞ ᱥᱟᱢᱴᱟᱣ ᱛᱟᱵᱚᱱᱟ ᱵᱚ ᱡᱟᱦᱟᱱᱟᱜ ᱡᱩᱫᱤ ᱜᱷᱟ.... ᱛᱤ ᱢᱮᱱᱟᱜ ᱟᱠᱟᱫᱚ ᱚᱱᱟ ᱵᱚᱸ ᱧᱮᱞ ᱥᱟᱢᱴᱣᱟ
ᱟᱫᱚ ᱚᱱᱟ ᱠᱚ ᱦᱩᱭ ᱛᱟᱭᱱᱚᱢ ᱟᱫᱚ ᱡᱚᱠᱷᱚᱱ ᱵᱟ.... ᱟᱸ... ᱴᱷᱟᱹᱠᱩᱨ ᱠᱚᱠᱚ ᱟᱬᱜᱚᱭᱮᱱ ᱛᱟᱵᱚᱱᱟ ᱡᱟᱦᱟᱸᱭ ᱞᱮᱠᱟ ᱫᱚ ᱵᱤᱨ ᱥᱤᱫᱩ ᱠᱟᱹᱱᱩ ᱵᱤᱨᱥᱟ. ᱢᱩᱱᱰ.... ᱰᱟ ᱚᱝᱠᱟ ᱧᱩᱛᱩᱢᱟᱱ ᱡᱟᱦᱟᱸᱭ ᱢᱮᱱᱟᱜ ᱠᱚ ᱛᱟᱵᱚᱱᱟ ᱡᱟᱦᱟᱸᱭ ᱫᱚ ᱵᱚᱸᱜᱟ ᱵᱟᱨᱟᱭ ᱛᱮᱵᱚᱱ ᱞᱟᱹᱭ ᱥᱚᱫᱚᱨ ᱮᱫ ᱠᱚᱣᱟ ᱟᱵᱚ ᱴᱷᱮᱱ ᱛᱟᱞᱟᱨᱮ ᱦᱮᱸ ᱥᱮ
ᱦᱮᱸ ᱦᱮᱸ ᱦᱮᱸ
ᱥᱟᱱᱟᱢ ᱠᱚᱡ ᱡᱚᱠᱷᱚᱱ ᱠᱚ ᱟᱫᱚ ᱯᱩᱡᱟᱹ ᱮᱛᱚᱦᱚᱵᱚᱜᱼᱟ ᱛᱟᱦᱟᱞᱮ ᱚᱱᱟ ᱯᱩᱡᱟᱹ ᱮᱛᱚᱦᱚᱵ ᱛᱟᱭᱱᱚᱢ ᱵᱟᱹᱭ ᱵᱟᱹᱭᱛᱮ ᱡᱟᱦᱟᱸ ᱞᱮᱠᱟ ᱟᱵᱚ ᱥᱟᱶᱛᱟ ᱨᱮ ᱡᱟᱦᱟᱸ ᱞᱮᱠᱟ ᱧᱮᱞ ᱟᱠᱟᱱ ᱛᱟᱵᱚᱱᱟ ᱡᱮ ᱢᱟᱜ ᱢᱚᱬᱮ ᱠᱚᱨᱮ ᱥᱚᱨᱦᱟᱭ ᱠᱚᱨᱮ ᱚᱱᱠᱟ ᱢᱟᱲᱟᱝ ᱠᱷᱚᱱᱟᱜ ᱦᱩᱰᱤᱧ ᱦᱟᱹᱵᱤᱡ ᱛᱮ ᱵᱚᱸᱜᱟ ᱛᱟᱞᱟ ᱦᱩᱭ ᱢᱟᱱᱮ ᱡᱟᱦᱟᱸ ᱞᱮᱠᱟ ᱱᱮᱦᱚᱨᱚᱜᱼᱟ ᱵᱚᱸ ᱩᱱᱠᱩ ᱴᱷᱮᱱ ᱵᱚᱱ ᱱᱮᱦᱚᱨ ᱪᱟᱞᱟᱜ ᱟᱵᱚ ᱟᱫᱚ ᱚᱱᱟ ᱱᱮᱦᱚᱨ ᱠᱚ ᱛᱟᱭᱱᱚᱢ
ᱟᱫᱚ ᱩᱱᱠᱩ ᱴᱷᱮᱱ ᱢᱤᱫᱴᱟᱝ ᱱᱤᱝᱠᱟᱹᱱᱟᱜ ᱢᱤᱫᱴᱟᱝ ᱦᱩᱭᱩᱜ ᱛᱟᱵᱚᱱᱟ ᱱᱮᱦᱚᱨᱚᱜ ᱟᱵᱚ ᱡᱮ ᱟᱞᱮ ᱡᱮ ᱦᱚᱸᱜ ᱱᱟ ᱠᱟᱹᱢᱤᱞᱮ ᱥᱟᱹᱛ ᱥᱟᱯᱲᱟᱣ ᱠᱮᱫᱟ
ᱦᱩᱸ
ᱟᱨ ᱦᱮᱸ, ᱟᱫᱚ ᱱᱚᱣᱟ ᱠᱟᱹᱢᱤ ᱛᱟᱭᱱᱚᱢ ᱨᱮ ᱟᱞᱮᱭᱟᱜ ᱟᱜᱟᱢ ᱫᱤᱱ ᱨᱮ ᱡᱟᱦᱟᱸ ᱠᱚ ᱫᱤᱱ ᱦᱮᱡ ᱦᱤᱡᱩᱜ ᱠᱟᱱᱟ ᱡᱟᱸᱦᱟᱱᱟᱜ ᱡᱮᱢᱚᱱ ᱟᱸ, ᱱᱤᱛᱚᱜ ᱡᱩᱫᱤ ᱞᱟᱹᱭ ᱜᱟᱱᱚᱜ-ᱟ ᱡᱮ ᱟᱸ, ᱥᱟᱱᱛᱟᱲ ᱦᱩᱞ ᱤᱫᱤ ᱠᱟᱛᱮᱫ ᱢᱟ ᱟᱵᱚᱣᱟᱜ ᱡᱟᱦᱟᱸ ᱮᱸ, ᱵᱨᱤᱴᱤᱥ ᱠᱚ ᱛᱟᱞᱟᱨᱮ ᱦᱩᱭ ᱞᱮᱱᱟ ᱥᱮ ᱟᱫᱚ ᱱᱤᱛᱳᱜ ᱫᱚ ᱡᱩᱫᱤ ᱚᱝᱠᱟ ᱵᱨᱤᱴᱤᱥ ᱥᱮ ᱵᱚᱱ ᱡᱩᱫᱤ ᱵᱚᱱ ᱛᱩᱞᱟᱹ ᱡᱚᱠᱷᱟᱭᱟ ᱟᱸ, ᱱᱤᱛᱳᱜ ᱟᱵᱚᱣᱟᱜ ᱥᱮᱪᱮᱫ ᱠᱷᱮᱛᱨᱮ ᱧᱮᱞᱚᱜᱚᱜ ᱠᱟᱱᱟ ᱚᱝᱠᱟ ᱡᱟᱦᱟᱸ ᱫᱚ ᱜᱩᱨᱩ ᱜᱚᱝᱠᱮ ᱯᱚᱱᱰᱤᱛ ᱨᱚᱜᱷᱩᱱᱟᱛᱷ ᱢᱩᱨᱢᱩ ᱩᱱᱤᱥᱥᱚ ᱯᱚᱸᱪᱤᱥ ᱨᱮ ᱚᱞ ᱞᱟᱜ ᱛᱟᱵᱚᱱᱟᱭ ᱚᱞᱪᱤᱠᱤ ᱤᱥᱠᱨᱤᱯᱴ ᱦᱮᱸ ᱥᱮ᱾
ᱦᱩᱸ᱾
ᱟᱫᱚ ᱚᱱᱟ ᱨᱮᱱᱟᱜ ᱩᱭᱦᱟᱹᱨ ᱫᱤ ᱥᱟᱹ ᱛᱮᱜᱮ ᱡᱟᱦᱟᱸ ᱟᱭᱢᱟ ᱥᱚᱝᱜᱚᱴᱷᱚᱱ ᱠᱚ ᱛᱟᱞᱟᱛᱮ ᱡᱟᱦᱟᱸ ᱞᱮᱠᱟ ᱠᱟᱹᱢᱤ ᱥᱟᱵᱚᱜ ᱠᱟᱱᱟ᱾ ᱚᱝᱠᱟᱜᱮ ᱩᱱᱠᱩᱣᱟᱜ ᱫᱤᱥ ᱦᱩᱫᱤᱥ ᱛᱟᱞᱟᱛᱮ ᱮᱸ, ᱞᱟᱹᱭᱚᱜᱚᱜ-ᱟ ᱡᱮ ᱟᱵᱚ ᱱᱚᱣᱟ ᱥᱟᱱᱛᱟᱲ ᱠᱚᱣᱟᱜ ᱱᱚᱣᱟ ᱠᱟᱹᱢᱤᱨᱮ ᱛᱤᱱᱟᱹᱜᱴᱟ ᱥᱟᱹᱜᱩᱱ ᱜᱮᱭᱟ ᱥᱮ ᱚᱠᱟᱞᱮᱠᱟ? ᱟᱨ ᱱᱤᱝᱠᱤᱱᱟᱜ ᱫᱤᱥ ᱦᱩᱫᱤᱥ ᱠᱚ ᱮᱢᱟ ᱵᱚᱱᱟ ᱦᱮᱸᱥᱮ᱾ ᱟᱫᱚ ᱚᱱᱟ ᱠᱚ ᱫᱤᱥ ᱦᱩᱫᱤᱥ ᱟᱸᱡᱚᱢ ᱛᱟᱞᱟᱛᱮ ᱚᱞ ᱛᱟᱞᱟᱛᱮ ᱫᱚᱦᱚ ᱠᱟᱛᱮᱫ ᱛᱟᱭᱱᱚᱢ ᱫᱤᱱ ᱨᱮᱱᱟᱜ ᱡᱟᱦᱟᱸ ᱠᱟᱹᱢᱤ ᱦᱚᱨᱟ ᱠᱚ ᱚᱱᱟ ᱠᱚ ᱠᱩᱠᱩᱣᱟᱜ ᱛᱷᱩᱢ, ᱛᱷᱩᱢ ᱫᱟᱲᱮ ᱦᱟᱛᱟᱣ ᱠᱟᱛᱮᱜ ᱚᱱᱟ ᱠᱟᱹᱢᱤ ᱨᱮᱵᱚ ᱥᱮᱞᱮᱫᱚᱜ-ᱟ ᱦᱚᱸᱜ-ᱚ ᱱᱚᱝᱠᱟ ᱠᱟᱛᱮᱜ ᱢᱚᱴᱟᱢᱩᱴᱤ ᱮᱸᱻ ᱯᱩᱨᱟᱹ ᱫᱤᱱ ᱯᱟᱨᱚᱢᱚᱜ-ᱟ, ᱛᱟᱨᱯᱚᱨ ᱚᱱᱟ ᱫᱤᱱ ᱯᱟᱨᱚᱢ ᱞᱮᱱᱠᱷᱟᱱ ᱜᱮ ᱡᱚᱠᱷᱚᱱ ᱟᱫᱚ ᱛᱟᱨᱟᱥᱤᱧ ᱵᱮᱲᱟᱜ-ᱟ ᱢᱮᱱᱫᱚ ᱟᱹᱭᱩᱵ ᱵᱮᱲ ᱦᱩᱭᱩᱜ-ᱟ ᱛᱚᱠᱷᱚᱱ ᱫᱚ ᱟᱫᱚ ᱱᱟᱭᱠᱮᱭᱟᱜ ᱟᱸ, ᱚᱲᱟᱜ ᱛᱮ ᱟᱵᱟᱨ ᱥᱮᱭ ᱡᱟᱦᱟᱸ ᱞᱮᱠᱟ ᱮᱛᱚᱦᱚᱵ ᱦᱩᱭ ᱞᱮᱱᱟ ᱤᱱᱠᱟᱹ ᱛᱟᱞᱟ ᱛᱮᱜᱮ ᱟᱵᱟᱨ ᱱᱟᱭᱠᱮ ᱚᱲᱟᱜ ᱛᱮᱵᱚ ᱤᱫᱤ ᱨᱩᱣᱟᱹᱲᱮᱭᱟ ᱱᱟᱭᱠᱮ ᱫᱚ᱾
ᱟᱪᱪᱷᱟ ᱟᱪᱪᱷᱟ᱾
ᱟᱫᱚ ᱚᱱᱟ ᱛᱟᱭᱱᱚᱢ ᱜᱮ ᱟᱸᱻ ᱡᱟᱦᱟᱸ ᱟᱵᱚᱣᱟᱜ ᱥᱟᱱᱛᱟᱲ ᱠᱚᱣᱟᱜ ᱡᱟᱦᱟᱸ ᱞᱮᱠᱟ ᱮᱱᱮᱡ ᱥᱮᱨᱮᱧ ᱛᱟᱞᱟᱛᱮ ᱢᱩᱪᱟᱹᱫᱚᱜ ᱛᱟᱵᱚᱱᱟ ᱵᱚᱸᱜᱟ ᱠᱚ ᱨᱟᱹᱥᱠᱟᱹ ᱪᱚ ᱠᱟᱛᱮᱫ ᱛᱟᱯᱚᱨ ᱢᱩᱪᱟᱹᱫ ᱨᱮ ᱡᱟᱦᱟᱸ ᱞᱮᱠᱟ ᱯᱮ
ᱟᱠᱷᱲᱟ ᱵᱟᱝ ᱥᱮᱨᱮᱧ ᱠᱟᱛᱮᱫ ᱮᱱᱮᱡ ᱠᱟᱛᱮᱫ ᱟᱫᱚ ᱵᱚ ᱢᱚᱪᱟᱫᱟ ᱵᱚ ᱩᱱ ᱦᱤᱞᱚᱜᱟᱜ ᱠᱟᱹᱢᱤ ᱫᱚ᱾ ᱛᱟᱨᱯᱚᱨ ᱟᱸ ᱛᱟᱨᱯᱚᱨ ᱫᱚ ᱮᱜ, ᱱᱤᱝᱠᱟᱹ ᱠᱟᱱᱟ ᱡᱮ ᱚᱱᱟ ᱠᱟᱹᱢᱤᱨᱮ ᱪᱮᱫ ᱠᱚ ᱚᱝᱠᱟᱱᱟᱜ ᱡᱩᱫᱤ ᱚᱜᱠᱟ ᱠᱞᱟᱵᱽ ᱛᱟᱞᱟᱛᱮ ᱟᱛᱳ ᱛᱟᱞᱟ ᱠᱷᱚᱱ ᱡᱩᱫᱤ ᱚᱱᱠᱟᱱᱟᱜ ᱠᱟᱹᱢᱤᱦᱚᱨᱟ ᱥᱟᱵ ᱛᱟᱦᱮᱱᱟ ᱡᱮᱞᱮᱠᱟ ᱠᱷᱮᱞᱳᱰ ᱠᱚ ᱛᱟᱞᱟᱛᱮ ᱜᱤᱫᱽᱨᱟᱹ ᱠᱚ ᱩᱛᱱᱟᱹᱣ ᱞᱟᱹᱜᱤᱫ ᱛᱮ ᱱᱚᱜ-ᱚ ᱱᱚᱝᱠᱟ ᱢᱚᱴᱟᱢᱩᱴᱤ ᱠᱟᱹᱢᱤᱦᱚᱨᱟ ᱥᱟᱵᱚᱜ-ᱟ ᱟᱫᱚ ᱚᱱᱠᱟ ᱯᱨᱟᱭᱤᱡ ᱛᱟᱞᱟᱛᱮ ᱵᱤᱛᱚᱨᱚᱱ ᱠᱟᱛᱮᱫ ᱦᱩᱞ ᱢᱟᱦᱟ ᱫᱤᱱ ᱫᱚ ᱢᱩᱪᱟᱹᱫᱟᱞᱮ ᱱᱤᱝᱠᱟᱹ ᱛᱟᱞᱟ ᱛᱮᱜᱮ᱾ ᱢᱟ ᱜᱚᱝᱠᱮ ᱛᱟᱦᱞᱮ ᱟᱢ ᱠᱟᱹᱴᱤᱡ ᱞᱟᱹᱭ ᱛᱟᱞᱟᱝ ᱢᱮ᱾ ᱮᱸ
ᱦᱮᱸ ᱦᱮᱸ ᱚᱱᱟ ᱚᱱᱩᱥᱟᱨ ᱛᱮ ᱟᱹᱞᱤᱧ ᱠᱟᱹᱡ ᱞᱤᱧ ᱞᱟᱹᱭᱟᱜ ᱠᱟᱱᱟ, ᱡᱟᱦᱟᱸ ᱟᱹᱵᱤᱱ ᱵᱤᱱ ᱞᱟᱹᱭ ᱠᱮᱫᱟ ᱡᱮ, ᱥᱩᱫᱩ, ᱠᱥᱱᱩ, ᱯᱷᱩᱞᱳ, ᱡᱟᱱᱚ, ᱪᱟᱸᱫᱽ, ᱵᱷᱟᱭᱨᱚ ᱠᱚ ᱟᱬᱜᱚ ᱦᱤᱡᱩᱜ-ᱟ ᱥᱚᱨᱚᱜᱽ ᱯᱩᱨᱤ ᱠᱷᱚᱱ ᱥᱮ ᱯᱟᱛᱟᱞ ᱯᱩᱨᱤ ᱠᱷᱚᱱ ᱦᱮᱸ ᱥᱮ
ᱦᱩᱸ
ᱟᱪᱪᱷᱟ ᱟᱞᱮ ᱥᱮᱫ ᱫᱚ ᱦᱟᱸᱜ ᱚᱱᱟ ᱫᱚ ᱦᱟᱸᱜ ᱟᱨᱠᱤ ᱚᱝᱠᱟ ᱫᱚ ᱦᱟᱸᱜ ᱵᱟᱝᱠᱚ ᱦᱤᱡᱩᱜ-ᱟ ᱟᱨᱠᱤ ᱟᱞᱮ ᱥᱮᱫ ᱫᱚ᱾ ᱟᱨ ᱡᱟᱦᱟᱸ ᱵᱤᱱ ᱞᱟᱹᱭ ᱠᱮᱫᱟ ᱦᱟᱸᱜ ᱩᱯᱟᱹᱥ ᱟᱨ ᱟᱹᱞᱤᱧ ᱦᱚᱸ ᱚᱸᱰᱮ ᱠᱟᱹᱡ ᱞᱤᱧ ᱦᱤᱲᱤᱧ ᱜᱚᱫ ᱞᱮᱫᱟ ᱟᱨᱠᱤ ᱡᱟᱦᱟᱸ ᱟᱞᱮ ᱟᱞᱮ ᱫᱚ ᱦᱟᱸᱜ ᱟᱵᱤᱱ ᱵᱤᱱ ᱞᱟᱹᱭ ᱠᱮᱫᱟ ᱩᱝᱠᱩ ᱠᱚ ᱩᱯᱟᱹᱥᱟ ᱦᱮᱸ ᱥᱮ᱾ ᱡᱟᱦᱟᱸᱭ ᱥᱟᱹᱜᱩᱱ ᱴᱷᱤᱞᱤ ᱦᱟᱸᱜ-ᱮ ᱜᱚᱜᱟ ᱥᱮ ᱫᱤᱯᱤᱞᱟᱭ᱾ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱟᱨ ᱡᱟᱦᱟᱸᱭ ᱱᱟᱭᱠᱮ, ᱱᱟᱭᱠᱮ ᱫᱚ ᱵᱟᱝ ᱡᱟᱦᱟᱸᱭ ᱟᱛᱳ ᱠᱷᱚᱱᱟᱜ ᱠᱚ ᱥᱟᱵ ᱟᱠᱟᱫᱮᱭᱟ᱾ ᱟᱪᱪᱷᱟ, ᱟᱯᱮ ᱥᱮᱫ ᱫᱚ ᱟᱹᱛᱩ ᱠᱷᱚᱱᱟᱜ ᱠᱚ ᱥᱟᱵ ᱠᱚᱣᱟ ᱵᱟᱝᱟ? ᱛᱚ ᱟᱞᱮ ᱥᱮᱫ ᱠᱷᱚᱱᱟᱜ ᱫᱚ ᱦᱟᱸᱜ ᱱᱟᱭᱠᱮ ᱜᱮ ᱦᱟᱸᱜ ᱛᱟᱸᱦᱮᱱ ᱛᱟᱞᱮᱭᱟᱭ᱾ ᱵᱚᱸᱜᱟᱭᱤᱡ ᱫᱚ ᱟᱹᱞᱮᱭᱤᱡ ᱫᱚ ᱟᱨᱠᱤ ᱦᱟᱸᱜ